ᱦᱮᱸ ᱵᱮᱥ ᱵᱟᱲᱟ ᱜᱮ,
ᱛᱚ ᱪᱮᱫ ᱥᱟᱛᱟᱢ ᱪᱮᱛᱟᱱ ᱨᱮ ᱱᱤᱛᱚᱜ ᱫᱚ, ᱠᱟᱛᱷᱟᱭ ᱟᱞᱟᱝ?
ᱟᱨ ᱱᱤᱛ ᱫᱚ ᱚᱞᱟᱚᱝ ᱯᱚᱨᱭᱟᱵᱚᱨᱚᱱ ᱵᱟᱵᱚᱛ ᱛᱮᱥ ᱚᱱᱟ ᱪᱮᱛᱟᱱ ᱞᱟᱝ ᱜᱟᱞᱢᱟᱨᱟᱜᱼᱟ, ᱪᱮᱞᱮᱠᱟ ᱦᱚᱭ ᱨᱮ ᱪᱮᱫᱞᱮᱠᱟ ᱫᱷᱩᱣᱟᱹ ᱠᱚ ᱯᱟᱨᱵᱷᱟ ᱯᱟᱲᱟᱜ ᱠᱟᱱᱟ, ᱚᱱᱟ ᱵᱟᱵᱚᱫ ᱞᱟᱝ ᱜᱟᱞᱢᱟᱨᱟᱜᱼᱟ᱾ ᱦᱳᱭ ᱥᱮ,
ᱦᱳᱭ,
ᱛᱚ ᱵᱟᱝ ᱵᱤᱞᱚᱢ ᱠᱟᱛᱮᱫ ᱫᱮᱞᱟᱝ, ᱚᱱᱟ ᱴᱚᱯᱤᱠ ᱪᱮᱛᱟᱱ ᱥᱮᱫ ᱜᱮᱞᱟᱝ ᱪᱟᱞᱟᱜᱼᱟ᱾
ᱦᱩᱸ,
ᱦᱳᱭᱛᱚ ᱤᱧ ᱢᱮᱱᱮᱫ ᱛᱮᱦᱮᱸᱫ ᱡᱮᱞᱮᱠᱟ ᱱᱚᱣᱟ, ᱱᱤᱛᱚᱜ ᱢᱟ ᱧᱮᱞᱚᱜ ᱠᱟᱱ ᱟᱵᱚ ᱫᱤᱥᱚᱢ ᱨᱮ, ᱜᱳᱴᱟ ᱫᱤᱥᱚᱢ ᱨᱮᱜᱤ ᱡᱟᱫᱟ ᱛᱟᱨ ᱢᱟ ᱤᱭᱟᱹ ᱨᱮ ᱦᱚᱭ ᱨᱮ ᱪᱤᱫᱞᱮᱠᱟ ᱯᱨᱚᱵᱷᱟᱵᱽ ᱯᱟᱲᱟᱜ ᱠᱟᱱᱟ? ᱡᱮᱞᱮᱠᱟ ᱯᱷᱮᱠᱴᱮᱨᱤ ᱠᱚ ᱵᱚᱦᱚᱛ ᱡᱟᱫᱟ ᱠᱚ ᱵᱟᱱᱟᱣ ᱠᱮᱫᱟ ᱥᱮ, ᱛᱚ ᱚᱱᱟ ᱯᱷᱮᱠᱴᱮᱨᱤ ᱠᱚᱨᱮᱱᱟᱜ ᱫᱷᱩᱣᱟ, ᱟᱨᱦᱚᱸ ᱩᱱᱟᱹᱜ ᱰᱷᱮᱨ ᱤᱭᱟᱹ ᱠᱩᱠᱚ ᱵᱟᱱᱟᱣ ᱠᱮᱫᱟ, ᱜᱟᱹᱲᱤ ᱠᱩᱠᱚ ᱢᱮᱱᱟᱜᱼᱟ ᱢᱚᱴᱚᱨ ᱥᱟᱭᱠᱮᱞ ᱢᱮᱱᱟᱜᱼᱟ, ᱵᱟᱥ ᱦᱩᱭᱱᱟ ᱴᱮᱨᱟᱠ ᱦᱩᱭᱱᱟ ᱟᱨᱦᱚᱸ ᱟᱫᱚᱢ ᱞᱟᱹᱴᱩ ᱞᱟᱹᱴᱩ ᱜᱟᱲᱤ ᱠᱩ ᱩᱰᱩᱠ ᱠᱮᱫᱟ, ᱛᱚ ᱚᱱᱟ ᱨᱮᱱᱟᱜ ᱫᱷᱩᱣᱟᱹ ᱩᱰᱩᱠᱚᱜ ᱠᱟᱱᱟ, ᱟᱨ ᱦᱚᱭ ᱨᱮ ᱢᱮᱥᱟᱜ ᱠᱟᱱᱟ᱾ ᱛᱚ ᱵᱩᱡ ᱢᱮ ᱟᱵᱚ ᱪᱤᱫ ᱞᱮᱠᱟ ᱯᱟᱨᱵᱷᱟᱣᱱᱟ ᱚᱱᱟ ᱱᱟᱜ ᱯᱚᱲᱟᱣ ᱵᱚᱱ ᱠᱟᱱᱟ ᱦᱮᱸ ᱥᱮ ᱵᱟᱝ?
ᱦᱳᱭ ᱦᱮᱸ,
ᱛᱚ ᱱᱚᱣᱟ ᱦᱚᱭ ᱨᱮ ᱢᱤᱞᱟᱹᱜ ᱠᱟᱱ, ᱯᱚᱨᱫᱩᱥᱟᱹᱱ ᱠᱚ ᱧᱮᱞᱚᱜ ᱠᱟᱱ, ᱛᱚ ᱱᱚᱣᱟ ᱜᱟᱱᱫᱤᱜᱤ ᱟᱢ ᱪᱤᱜ ᱠᱩ ᱚᱱᱠᱟᱢ ᱧᱮᱞ ᱫᱟ ᱠᱤ, ᱪᱤᱜ ᱠᱩ ᱛᱮ ᱡᱟᱹᱥᱛᱤ ᱵᱚᱞᱮ ᱦᱚᱭ ᱨᱮ ᱯᱨᱵᱷᱟᱵᱽ ᱯᱟᱲᱟᱜ ᱠᱟᱱᱟ? ᱚᱱᱟ ᱱᱟᱥᱮ ᱟᱢ ᱞᱟᱹᱭ ᱢᱮᱥᱮ᱾
ᱦᱮᱸ, ᱵᱚᱞᱮ ᱱᱤᱛᱚᱜ ᱟᱵᱚ ᱵᱩᱱ ᱧᱮᱞ ᱫᱟ, ᱱᱤᱛᱚᱜ ᱫᱩᱱᱤᱭᱟᱹ ᱨᱮ, ᱡᱷᱚᱛᱚᱣᱟᱜ ᱪᱤᱡ ᱢᱟ ᱵᱚᱞᱮ ᱵᱟᱱᱟᱜ ᱠᱟᱱ ᱜᱮᱭᱟ, ᱯᱩᱨᱟᱹ ᱠᱩ ᱰᱮᱵᱷᱞᱚᱯ ᱤᱫᱤ ᱫᱟᱠᱚ ᱵᱚᱞᱮ ᱮᱠᱫᱚᱢ ᱯᱩᱨᱟᱹ ᱡᱟᱫᱟᱜ ᱠᱟᱱᱟ, ᱛᱚ ᱚᱱᱟ ᱵᱚᱱ ᱧᱮᱞ ᱫᱟ, ᱡᱟᱦᱟᱸ ᱨᱮᱜᱮ ᱡᱟᱦᱟᱸᱱᱟᱜ ᱪᱤᱡ ᱵᱟᱱᱟᱣ ᱞᱟ ᱜᱮᱜ ᱡᱟᱦᱟᱱᱟᱜ, ᱠᱟᱹᱴᱤᱡ ᱢᱟᱨᱟᱝ ᱠᱷᱚᱡ ᱠᱟᱹᱴᱤᱡ ᱢᱟᱨᱟᱝ ᱵᱚᱞᱮ ᱪᱤᱪ ᱚᱱᱟ ᱡᱤᱱᱤᱥ ᱵᱟᱱᱟᱣ ᱞᱟᱹᱜᱤᱫ ᱛᱮ ᱢᱤᱫᱴᱮᱛ ᱤᱭᱟᱹ ᱪᱮᱜ ᱠᱚ ᱢᱮᱱᱟ ᱠᱟᱨᱠᱷᱟᱱᱟ ᱠᱚ ᱡᱷᱤᱡ ᱫᱟ ᱠᱟᱹᱢᱯᱟᱹᱱᱤ᱾ ᱠᱟᱹᱢᱯᱟᱹᱱᱤ ᱫᱚ ᱵᱟᱝ ᱠᱟᱨᱠᱷᱟᱱᱟ ᱠᱟᱱᱟ ᱡᱟᱦᱟᱸᱨᱮ ᱚᱱᱟ ᱠᱩ ᱥᱟᱢᱟᱱ ᱡᱤᱱᱤᱥ ᱵᱟᱱᱟᱜ ᱠᱟᱱᱟ᱾ ᱛᱚ ᱚᱸᱰᱮ ᱟᱵᱚ ᱵᱚᱱ ᱧᱮᱞᱟ ᱚᱱᱟ ᱠᱟᱨᱠᱷᱟᱱᱟ ᱨᱮ ᱪᱟᱞᱟᱣ ᱠᱟᱛᱮᱜ ᱵᱚᱱ ᱧᱮᱞ ᱠᱷᱟᱡ ᱫᱚ ᱚᱸᱰᱮ ᱵᱚᱱ ᱧᱮᱞᱮᱜ ᱤᱱᱟᱹᱜ ᱫᱷᱩᱣᱟᱹ ᱤᱱᱟᱹᱜ ᱜᱟᱹᱱ ᱫᱟᱹᱜᱤ ᱟᱨ ᱤᱱᱟᱹᱜ ᱦᱮᱸᱫᱮ ᱜᱮ ᱧᱮᱞᱚᱜᱼᱟ ᱫᱷᱩᱣᱟᱹ ᱛᱮ ᱚᱱᱟ ᱠᱟᱨᱠᱷᱟᱱᱟ ᱨᱮ ᱵᱚᱞᱚ ᱞᱮᱱᱠᱷᱟᱱ ᱤᱱᱟᱹᱜ ᱫᱷᱩᱣᱟᱹ ᱮᱠᱫᱚᱢ ᱤᱱᱟᱹᱜ ᱦᱮᱸᱫᱮ ᱧᱮᱞᱚᱜ ᱵᱟᱝ ᱥᱮ ᱟᱨ ᱪᱮᱛᱟᱱ ᱥᱮᱜ ᱦᱚᱸ ᱚᱱᱟ ᱫᱷᱩᱣᱟᱹ ᱩᱰᱩᱠᱚᱜ ᱞᱟᱹᱜᱤᱫ ᱚᱱᱟ ᱞᱟᱜᱟᱣ ᱠᱟᱜ ᱠᱷᱟᱱ ᱠᱩ ᱪᱮᱫ? ᱪᱮᱫ ᱠᱚ ᱢᱮᱛᱟᱜ ᱠᱟᱱᱟ ᱢᱮᱴᱮᱜ ᱯᱟᱭᱤᱯ ᱞᱮᱠᱟ᱾
ᱦᱮᱸ ᱢᱤᱫᱴᱮᱱ ᱠᱷᱟᱢᱵᱷᱟ ᱞᱮᱠᱟ ᱠᱚ ᱛᱤᱧᱜᱩᱭᱫᱟ᱾
ᱦᱮᱸ ᱛᱚ ᱚᱱᱟ ᱠᱷᱚᱜ ᱧᱮᱞ ᱟᱵᱚᱱ ᱟᱵᱚ ᱮᱠᱫᱚᱢ ᱚᱱᱟ ᱫᱷᱩᱣᱟᱹ ᱪᱮᱜ ᱞᱮᱠᱟ ᱩᱰᱩᱠᱚᱜ ᱠᱟᱱᱟ ᱦᱮᱸ ᱥᱮ ᱮᱠᱫᱚᱢ ᱯᱩᱨᱟᱹ ᱦᱮᱸᱫᱮ ᱜᱮ ᱚᱱᱟ ᱫᱷᱩᱭᱟᱹ᱾ ᱤᱱᱟᱹᱜ ᱦᱮᱸᱫᱮ ᱵᱟᱝ ᱩᱱᱟᱹᱜ ᱦᱮᱸᱫᱮ ᱵᱟᱞᱟ ᱫᱷᱩᱣᱟᱹᱨᱮ ᱚᱱᱟ ᱪᱮᱜ ᱥᱟᱭᱮᱱᱥ᱾ ᱠᱚ ᱨᱮᱱᱟᱜ ᱧᱩᱛᱩᱢ ᱛᱮ ᱪᱮᱫ ᱠᱚ ᱢᱮᱛᱟᱜ ᱠᱟᱨᱵᱚᱱᱰᱟᱭ ᱚᱠᱥᱟᱭᱤᱰ ᱛᱚ ᱚᱱᱟ ᱫᱚ ᱵᱚᱞᱮ ᱥᱚᱵᱥᱮ ᱵᱟᱹᱲᱤᱡ ᱜᱮᱥ ᱠᱟᱱᱟ ᱤᱱᱟᱹᱜ ᱵᱚᱞᱮ ᱚᱱᱟ ᱟᱜᱚᱨ ᱚᱱᱟ ᱢᱤᱫᱴᱮᱱ ᱦᱚᱲᱮ ᱥᱟᱸᱦᱮᱫ ᱟᱫᱮᱨ ᱞᱮᱠᱷᱟ ᱛᱚ ᱩᱱᱤ ᱫᱚ ᱩᱱᱤᱭᱟᱜ ᱜᱚᱡᱚᱜ ᱫᱚ ᱮᱠᱫᱚᱢ ᱱᱤᱥᱪᱤᱛ ᱜᱮᱛᱟᱭᱟ ᱩᱱᱤ ᱫᱚ ᱪᱮᱫᱟᱜ ᱥᱮ ᱦᱚᱲ ᱫᱚ ᱦᱮᱸ ᱦᱚᱲ ᱫᱚ ᱚᱱᱟ ᱠᱟᱨᱵᱚᱱᱰᱟᱭ ᱚᱠᱥᱟᱭᱤᱰ ᱜᱮᱥ ᱫᱚ ᱮᱠᱫᱚᱢ ᱢᱤᱫ ᱠᱟᱹᱴᱤᱡ ᱦᱚᱸ ᱵᱚᱞᱮ ᱟᱵᱣᱟᱜ ᱥᱚᱨᱤᱨ ᱨᱮᱫᱚ ᱵᱟᱭ ᱦᱟᱛᱟᱣᱟ᱾ ᱛᱚ ᱚᱱᱟ ᱞᱟᱹᱜᱤᱫ ᱛᱮ ᱵᱚᱞᱮ ᱦᱮᱸ ᱦᱮᱸ ᱱᱤᱛᱚᱜ ᱟᱨ ᱫᱩᱱᱤᱭᱟᱹᱨᱮ ᱚᱱᱠᱟ ᱤᱱᱟᱹᱜ ᱡᱟᱫᱟ ᱚᱱᱟ ᱜᱟᱱᱫᱟ ᱵᱟᱞᱟ ᱜᱮᱥ᱾ ᱤᱱᱟᱹᱜ ᱯᱷᱟᱹᱭᱞᱟᱹᱣ ᱪᱩᱠᱟᱹᱣ ᱠᱟᱱᱟ ᱤᱱᱟᱹᱜ ᱯᱷᱟᱹᱭᱞᱟᱹᱣ ᱠᱟᱱᱟ ᱵᱟᱝ ᱱᱤᱛᱚᱜ ᱟᱵᱚ ᱵᱚᱱ ᱧᱮᱞᱟ ᱩᱱᱠᱩ ᱤᱯᱤᱞ ᱠᱚ ᱧᱮᱞᱚᱜ ᱠᱟᱱ ᱛᱟᱦᱮᱱ ᱥᱮ ᱥᱮ ᱵᱟᱝ ᱤᱭᱟᱹ ᱪᱟᱸᱫᱳ ᱰᱩᱵᱩᱡ ᱥᱟᱶᱛᱮ ᱟᱹᱭᱩᱵ ᱥᱮᱫ ᱛᱚ ᱩᱱᱠᱩ ᱦᱚᱸ ᱱᱤᱛᱚᱜ ᱵᱚᱱ ᱧᱮᱞ ᱠᱚᱣᱟ ᱡᱮ ᱵᱚᱞᱮ ᱥᱟᱯᱷᱟ ᱛᱮ ᱵᱟᱠᱚ ᱧᱮᱞᱚᱜ ᱠᱟᱱᱟ ᱱᱚᱣᱟ ᱫᱚ ᱥᱟᱹᱨᱤ ᱠᱟᱱ ᱜᱮᱭᱟ? ᱛᱟᱦᱮᱸ ᱦᱮᱸ᱾
ᱦᱮᱸ ᱱᱚᱣᱟ ᱫᱚ ᱥᱟᱹᱨᱤ ᱠᱟᱱ ᱜᱮᱭᱟ ᱪᱮᱫᱟᱜ ᱥᱮ ᱩᱱᱟᱹᱜ ᱟᱸᱴ ᱫᱩᱲᱟᱹ ᱩᱰᱩᱠᱚᱜ ᱠᱟᱱᱟ ᱯᱷᱮᱠᱴᱨᱤ ᱠᱷᱚᱱ ᱩᱱᱟᱹᱜ ᱢᱟᱛᱨᱟ ᱨᱮ ᱩᱰᱩᱠᱚᱜ ᱠᱟᱱᱟ ᱟᱨ ᱢᱤᱫᱴᱮᱡ ᱫᱚ ᱟᱞᱚᱢ ᱢᱮᱱᱟ ᱱᱚᱣᱟ ᱫᱩᱱᱤᱭᱟᱹ ᱨᱮ ᱛᱤᱱᱟᱹᱜ ᱢᱮᱱᱟᱜᱼᱟ ᱜᱚᱴᱟ ᱜᱮ ᱟᱭᱢᱟ ᱰᱷᱮᱨ ᱤᱭᱟᱹ ᱠᱚ ᱠᱷᱩᱞᱟᱹᱣ ᱟᱠᱟᱫᱟ ᱯᱷᱮᱠᱴᱨᱤ ᱠᱚ ᱠᱷᱩᱞᱟᱹᱣ ᱟᱠᱟᱫᱟ ᱟᱨ ᱩᱱᱟᱹᱜ ᱢᱮᱱᱟᱜᱼᱟ ᱩᱱᱟᱹᱜ ᱰᱷᱮᱨ ᱠᱟᱨᱠᱷᱟᱱᱟ ᱢᱮᱱᱟᱜᱼᱟ ᱛᱚ ᱩᱱᱟᱹᱜ ᱰᱷᱮᱨ ᱨᱮᱱᱟᱜ ᱠᱟᱨᱠᱷᱟᱱᱟ ᱨᱮᱱᱟᱜ ᱫᱷᱩᱣᱟᱹ ᱫᱚ ᱠᱚᱢᱮ ᱢᱮᱛᱟᱜ ᱠᱟᱱᱟ᱾ ᱟᱭᱢᱟ ᱡᱟᱹᱥᱛᱤ ᱛᱮ ᱩᱰᱩᱠᱚᱜ ᱠᱟᱱᱟ᱾ ᱟᱨ ᱩᱱᱟᱹᱜ ᱡᱟᱹᱥᱛᱤ ᱩᱰᱩᱠᱚᱜ ᱠᱟᱱ ᱠᱷᱟᱱ ᱚᱱᱟ ᱥᱮᱨᱢᱟ ᱛᱮ ᱪᱟᱞᱟᱜ ᱠᱟᱱᱟ ᱟᱨ ᱥᱮᱨᱢᱟ ᱛᱮ ᱪᱟᱞᱟᱜ ᱠᱟᱱᱟ ᱛᱚᱠᱷᱚᱱ ᱩᱱᱟᱹᱜ ᱯᱷᱟᱭᱞᱟᱣ ᱪᱟᱵᱟᱜ ᱠᱟᱱᱟ᱾ ᱠᱟᱱᱟ ᱡᱮ ᱟᱢ ᱪᱤᱠᱠᱟᱛᱮᱢ ᱧᱮᱞ ᱧᱟᱢᱟ ᱪᱮᱛᱟᱱ ᱛᱮᱱᱟᱜ ᱞᱟᱦᱟ ᱫᱚ ᱵᱚᱦᱩᱛ ᱥᱟᱯᱷᱟ ᱛᱟᱦᱮᱸ ᱞᱮᱱᱟ᱾ ᱪᱮᱫ ᱦᱚᱸ ᱩᱱᱟᱹᱜ ᱡᱟᱫᱟ ᱢᱟᱛᱨᱟ ᱨᱮ ᱵᱟᱝ ᱠᱚ ᱵᱟᱝ ᱛᱟᱦᱮᱸ ᱠᱟᱱᱟ ᱡᱮ ᱥᱮ ᱜᱟᱹᱲᱤ ᱠᱚ ᱦᱚᱸ ᱵᱟᱝ ᱛᱟᱦᱮᱸ ᱠᱟᱱᱟ᱾ ᱩᱱᱟᱹᱜ ᱠᱟᱨᱠᱷᱟᱱᱟ ᱦᱚᱸ ᱵᱟᱝ ᱛᱟᱦᱮᱸ ᱞᱮᱱᱟ ᱛᱚ ᱫᱷᱩᱦᱟᱹᱠᱟ ᱠᱷᱚᱱ ᱩᱰᱩᱠᱚᱜᱼᱟ ᱟᱨ ᱱᱤᱛ ᱠᱟᱛᱮᱫ ᱢᱟ ᱧᱮᱞᱚᱜ ᱠᱟᱱ ᱡᱮ ᱜᱚᱴᱟ ᱜᱚᱴᱟᱢ ᱧᱮᱞᱟ᱾ ᱠᱟᱨᱠᱷᱟᱱᱟ ᱛᱮ ᱯᱮᱨᱮᱡ ᱟᱠᱟᱱᱟ᱾ ᱛᱚ ᱚᱱᱟ ᱛᱮᱜᱮ ᱥᱟᱯᱷᱟᱛᱮ ᱵᱟᱠᱚ ᱧᱮᱞᱚᱜ ᱠᱟᱱᱟ ᱱᱚᱣᱟ ᱫᱚ ᱥᱟᱹᱨᱤ ᱠᱟᱱ ᱜᱮᱭᱟ᱾
ᱦᱩᱸ ᱛᱚ ᱟᱨ ᱱᱤᱛᱚᱜ ᱟᱵᱚ ᱵᱚᱱ ᱧᱮᱞᱫᱟ᱾ ᱤᱱᱟᱹᱜ ᱥᱮᱨᱢᱟᱨ ᱨᱮ ᱤᱱᱟᱹᱜ ᱪᱮᱫ ᱠᱚ ᱢᱮᱱᱟ ᱚᱱᱟ ᱜᱟᱱᱫᱟ ᱵᱟᱹᱲᱤᱡ ᱫᱷᱩᱣᱟᱹ
ᱦᱮᱸ
ᱚᱱᱟ ᱤᱭᱟᱹᱛᱮ ᱱᱤᱛᱚᱜ ᱵᱮᱥᱛᱮ ᱥᱚᱢᱚᱭ ᱨᱮ ᱧᱮᱞ ᱫᱟᱵᱚᱱ ᱫᱟᱜ ᱦᱚᱸ ᱵᱟᱭ ᱫᱟᱜ ᱮᱫᱟ ᱱᱚᱣᱟ ᱫᱚ ᱥᱟᱹᱨᱤ ᱠᱟᱱ ᱜᱮᱭᱟ ᱥᱮ᱾
ᱦᱮᱸ ᱱᱚᱣᱟ ᱫᱚ ᱥᱟᱹᱨᱤ ᱠᱟᱱ ᱜᱮᱭᱟ ᱥᱚᱢᱚᱭ ᱨᱮ ᱫᱟᱜ ᱦᱚᱸ ᱵᱟᱭ ᱫᱟᱜ ᱮᱫᱟ ᱟᱨ ᱱᱚᱣᱟ ᱵᱩᱡᱮ ᱠᱟᱱ ᱜᱮᱭᱟ ᱚᱱᱟ ᱵᱟᱭ ᱫᱟᱜ ᱮᱜ ᱠᱟᱱ ᱨᱮᱱᱟᱜ ᱫᱚ᱾ ᱡᱮ ᱵᱚᱦᱩᱛ ᱡᱟᱫᱟ ᱜᱮ ᱴᱮᱢᱯᱟᱨᱪᱟᱨ ᱪᱮ ᱞᱮᱠᱷᱟ ᱚᱱᱟ ᱢᱤᱫᱴᱮᱡ ᱪᱮᱫ ᱠᱚ ᱢᱮᱱᱟ ᱟᱵᱚ ᱱᱚᱣᱟ ᱵᱷᱟᱵᱽ ᱫᱚ ᱡᱟᱫᱟ ᱜᱮ ᱟᱵᱚ ᱥᱤᱛᱩᱝ ᱱᱚᱣᱟ ᱫᱚ ᱡᱟᱹᱥᱼᱼ ᱛᱤ ᱤᱫᱤᱜ ᱠᱟᱱᱟ ᱮᱞᱟᱝ ᱛᱚ ᱚᱱᱟ ᱤᱭᱟᱹ ᱢᱟ ᱥᱚ ᱠᱷᱟᱣ ᱤᱫᱤᱭᱮᱫ ᱠᱟᱱ ᱫᱟᱜ ᱢᱟ ᱛᱚ ᱚᱱᱟ ᱪᱤᱠᱟ ᱠᱟᱛᱮ ᱚᱱᱟ ᱥᱮᱨᱢᱟ ᱛᱮ ᱨᱟᱠᱟᱟᱜ ᱟᱨ ᱪᱤᱠᱟ ᱠᱟᱛᱮ ᱨᱤᱢᱤᱞ ᱵᱮᱱᱟᱜᱼᱟ ᱡᱮ ᱵᱚᱞᱮ ᱫᱟᱜ ᱦᱤᱡᱩᱜ ᱛᱚ ᱚᱱᱟ ᱵᱩᱡᱟᱹ ᱠᱟᱱ ᱜᱮᱭᱟ ᱡᱮ ᱵᱟᱭ ᱫᱟᱜ ᱮᱫᱟ ᱱᱤᱛᱚᱝ ᱚᱱᱟ ᱨᱮᱱᱟᱝ ᱵᱚᱦᱩᱛ ᱧᱮᱞ ᱨᱮᱱᱟᱜ ᱵᱩᱱ ᱧᱮᱞ ᱫᱟᱵᱩᱱ ᱡᱮ ᱟᱹᱰᱤ ᱠᱚᱢᱮ ᱫᱟᱜ ᱮᱫᱟᱭ ᱾
ᱦᱩᱸ
ᱦᱮᱸ ᱟᱨᱮᱢ ᱧᱮᱞ ᱠᱷᱟᱱ ᱢᱟ ᱡᱮᱭᱥᱮ ᱤᱭᱟᱹ ᱨᱮᱢᱟ ᱵᱟᱭᱳ ᱢᱚᱱᱰᱚᱞ ᱨᱮᱢ ᱧᱮᱞ ᱠᱷᱟᱱ ᱢᱟ ᱤᱭᱟᱹ ᱢᱟ ᱦᱳᱭ ᱢᱟᱵᱚᱱ ᱵᱟᱲᱟᱭ ᱜᱮ ᱡᱚᱛᱚ ᱦᱚᱲ ᱜᱮ ᱟᱢ ᱦᱚᱢ ᱵᱟᱰᱟᱭ ᱜᱮᱭᱟ ᱡᱮ ᱛᱤᱱᱟᱹᱜ ᱮᱠᱤᱥ ᱯᱚᱛᱤᱥᱚᱛ ᱢᱮᱱᱟᱜ-ᱟ ᱟᱨ ᱱᱟᱭᱴᱨᱳᱚᱡᱮᱱ ᱢᱮᱱᱟᱜ-ᱟ ᱚᱱᱟᱢᱟ ᱟᱹᱰᱤ ᱡᱟᱹᱥᱛᱤ ᱜᱮ ᱢᱮᱱᱟᱜ ᱾
ᱦᱩᱸ
ᱟᱴᱟᱛᱚᱨ ᱯᱨᱛᱤᱠ ᱢᱮᱱᱟᱜ-ᱟ ᱟᱨ ᱚᱱᱟ ᱪᱷᱟᱰᱟ ᱠᱟᱛᱮ ᱟᱨᱦᱚᱸ ᱢᱤᱫ ᱯᱟᱨᱥᱮᱱ ᱵᱟᱪᱞᱟᱜ ᱠᱟᱱᱟ ᱛᱚ ᱚᱱᱟ ᱫᱚ ᱤᱭᱟᱹ ᱠᱚ ᱢᱮᱛᱟᱜ ᱠᱟᱱᱟ ᱾ ᱟᱨᱜᱟᱹᱱ ᱠᱚ ᱢᱮᱛᱟᱜ ᱠᱟᱱᱟ ᱚᱱᱟ ᱢᱮᱱᱟᱜ ᱠᱟᱫᱟ ᱾ ᱛᱚ ᱟᱢ ᱵᱩᱡᱷᱟᱹᱣ ᱢᱮ ᱤᱱᱟᱹᱜ ᱵᱚᱞᱮ ᱤᱱᱟᱹᱜ ᱰᱷᱮᱨ ᱠᱟᱨᱠᱷᱟᱱᱟ ᱩᱰᱩᱠ ᱠᱟᱛᱮᱱ ᱪᱮᱫ ᱞᱮᱠᱟ ᱦᱚᱭ ᱨᱮ ᱢᱮᱥᱟᱜ ᱠᱟᱱᱟ ᱟᱨ ᱚᱱᱟ ᱦᱚᱭ ᱟᱵᱚ ᱵᱚᱱ ᱥᱟᱦᱮᱸᱫ ᱟᱫᱮᱨ ᱮᱫᱟ ᱾ ᱛᱚ ᱟᱵᱚ ᱴᱷᱮᱱ ᱯᱨᱚᱵᱷᱟᱣ ᱯᱟᱲᱟᱜ ᱠᱟᱱᱟ ᱛᱚ ᱱᱤᱭᱟᱹ ᱦᱚᱸ ᱠᱟᱱ ᱜᱮᱭᱟ ᱚᱱᱟ ᱛᱮᱜᱮ ᱡᱟᱹᱥᱛᱤ ᱱᱮᱛᱟᱨ ᱦᱚᱲ ᱠᱩ ᱵᱟᱧᱪᱟᱣ ᱠᱷᱟᱞᱤ ᱟᱹᱰᱤ ᱠᱚᱢ ᱵᱚᱱ ᱵᱟᱪᱞᱟᱜ ᱠᱟᱱᱟ ᱥᱮ ᱩᱱᱠᱩ ᱤᱭᱟᱹ ᱠᱚ ᱢᱮᱱᱟᱜ ᱠᱚᱣᱟ ᱡᱟᱱᱣᱟᱨ ᱠᱚ ᱢᱮᱱᱟᱜ ᱠᱚᱣᱟ ᱾ ᱵᱤᱨ ᱨᱮᱱ ᱡᱤᱭᱟᱹᱞᱤ ᱠᱚ ᱢᱮᱱᱟᱜ ᱠᱚᱣᱟ ᱱᱩᱠᱩ ᱦᱚᱸ ᱟᱹᱰᱤ ᱠᱚᱢ ᱫᱤᱱ ᱠᱚ ᱵᱟᱪᱞᱟᱜ ᱠᱟᱱᱟ ᱾
ᱦᱮᱸ ᱦᱮᱸ ᱟᱨ ᱟᱵᱚ ᱚᱱᱟ ᱟᱵᱚ ᱚᱱᱟ ᱪᱮᱫ ᱠᱚ ᱢᱮᱱᱟ ᱚᱱᱟ ᱤᱭᱟᱹ ᱦᱚᱭ ᱵᱟᱹᱲᱤᱡ ᱦᱚᱭ ᱜᱟᱱᱫᱟ ᱦᱚᱭ ᱚᱱᱟ ᱟᱨ ᱟᱵᱚ ᱥᱟᱦᱮᱫ ᱛᱮᱵᱚ ᱟᱫᱮᱨᱮᱜ ᱠᱟᱱ ᱠᱷᱟᱡ ᱟᱵᱚᱣᱟᱜ ᱚᱱᱟ ᱵᱷᱤᱛᱨᱤ ᱨᱮ ᱚᱱᱟ ᱯᱷᱮᱯᱲᱟ ᱦᱮᱱᱟᱜ ᱛᱟᱵᱚᱱᱟ ᱾ ᱛᱚ ᱚᱱᱟ ᱨᱮ ᱯᱟᱨᱵᱷᱟᱵᱽ ᱯᱟᱲᱟᱜ ᱠᱟᱱᱟ ᱥᱮ ᱚᱱᱟ ᱨᱮ ᱚᱱᱟ ᱵᱟᱭᱩ ᱢᱚᱱᱰᱚᱞ ᱠᱷᱚᱱᱟᱜ ᱠᱟᱹᱴᱤᱡ ᱠᱟᱹᱴᱤᱡ ᱚᱱᱟ ᱦᱚᱭ ᱨᱮ ᱛᱟᱦᱮᱱ ᱦᱚᱭ ᱡᱟᱦᱟᱸᱴᱟᱜ ᱜᱮᱥ? ᱦᱤᱡᱩᱜ ᱠᱟᱱᱟ ᱠᱟᱨᱠᱷᱟᱱᱟ ᱠᱷᱚᱡ ᱵᱚᱞᱮ ᱜᱮ ᱢᱟᱱᱮ ᱚᱱᱟ ᱜᱟᱱᱫᱟ ᱦᱚᱭ ᱚᱱᱟ ᱛᱚ ᱚᱱᱟ ᱟᱵᱚ ᱥᱟᱦᱮᱫ ᱟᱫᱮᱨ ᱛᱟᱵᱚᱱ ᱛᱚ ᱟᱵᱚᱣᱟᱜ ᱚᱱᱟ ᱯᱷᱮᱯᱷᱲᱟ ᱨᱮ ᱯᱟᱲᱟᱜ ᱠᱟᱱᱟ ᱛᱚ ᱚᱸᱰᱮ ᱯᱟᱲᱟᱣ ᱠᱟᱛᱮᱫ ᱚᱱᱟ ᱯᱷᱮᱯᱲᱟ ᱫᱚ ᱟᱵᱚᱣᱟᱜ ᱫᱚ ᱤᱭᱟᱹᱜ ᱠᱟᱱᱟ ᱥᱮ ᱢᱟᱱᱮ ᱠᱤ ᱮᱠᱫᱚᱢ ᱪᱮᱫ ᱞᱮᱠᱟᱧ ᱮᱠᱫᱚᱢ ᱵᱟᱹᱲᱤᱡᱚᱜ ᱠᱟᱱ ᱛᱟᱵᱚᱱᱟ ᱛᱚ ᱦᱮᱸ ᱦᱩᱸ
ᱟᱨ ᱮᱠᱷᱮᱱ ᱱᱚᱣᱟ ᱫᱚ ᱟᱞᱚᱢ ᱢᱮᱱᱟ ᱡᱮ ᱵᱚᱞᱮ ᱦᱚᱭ ᱛᱮᱜᱮ ᱚᱱᱟ ᱵᱟᱹᱲᱤᱡ ᱯᱨᱚᱵᱷᱟᱣ ᱯᱟᱲᱟᱜ ᱠᱟᱱᱟ ᱾ ᱦᱚᱭ ᱛᱮᱫᱚ ᱵᱟᱝ ᱟᱨᱦᱚᱸ ᱢᱮᱱᱟᱜ ᱟᱠᱟᱫᱟ ᱫᱟᱜ ᱛᱮᱦᱚᱸ ᱯᱚᱨᱵᱷᱟᱣ ᱯᱟᱲᱟᱣ ᱟᱵᱚᱱ ᱠᱟᱱ ᱜᱮᱭᱟ ᱡᱟᱦᱟᱸ ᱞᱮᱠᱟ ᱫᱟᱜ ᱦᱚᱢ ᱧᱮᱞᱟ ᱛᱚ ᱫᱟᱜ ᱫᱚ ᱡᱮᱞᱮᱠᱟ ᱮᱠᱫᱚᱢ ᱵᱚᱦᱚᱛ ᱤᱭᱟᱹ ᱚᱱᱟ ᱚᱱᱟ ᱮᱫᱚᱢ ᱤᱭᱟᱹ ᱫᱟᱜ ᱜᱟᱱᱫᱟ ᱫᱟᱜ
ᱦᱮᱸ ᱦᱮᱸ ᱚᱱᱟ ᱦᱚᱸ ᱚᱱᱟ ᱦᱮᱸ ᱚᱱᱟ ᱦᱚᱸ ᱠᱟᱨᱠᱷᱟᱱᱟ ᱠᱷᱚᱡ ᱜᱮ ᱩᱰᱩᱠᱚᱜ ᱠᱟᱱᱟ ᱡᱟᱦᱟᱱᱟᱜ ᱡᱤᱱᱤᱥ ᱠᱚ ᱵᱮᱱᱟᱣ ᱫᱟ ᱛᱚ ᱾ ᱮᱠ ᱛᱚ ᱩᱯᱚᱨ ᱠᱷᱚᱡ ᱚᱱᱟ ᱜᱟᱱᱫᱟ ᱵᱟᱞᱟ ᱦᱚᱭ ᱟᱨ ᱱᱚᱛᱮ ᱱᱟᱹᱞᱤ ᱥᱮᱫ ᱠᱷᱚᱡ ᱚᱱᱟ ᱜᱟᱱᱫᱟ ᱫᱟᱜ ᱠᱚ ᱦᱮᱸ ᱛᱚ ᱚᱱᱟ ᱠᱚᱦᱚᱸ ᱚᱱᱟ ᱠᱚᱛᱮ ᱦᱚᱸ ᱟᱨ ᱚᱱᱟ ᱜᱟᱱᱫᱟ ᱫᱟᱜ ᱫᱚ ᱚᱱᱠᱟ ᱡᱟᱦᱟᱴᱟᱜ ᱟᱦᱟᱨ ᱠᱚᱨᱮ ᱥᱮ ᱜᱟᱰᱟ ᱠᱚᱨᱮ ᱠᱚ ᱟᱹᱛᱩ ᱟᱹᱛᱩ ᱜᱚᱜ ᱠᱟᱜ ᱠᱟᱱᱟ ᱛᱚ ᱚᱱᱟ ᱠᱚ ᱦᱩᱸ
ᱡᱮᱥᱮ ᱚᱱᱟ ᱫᱚ ᱱᱚᱝᱠᱟ ᱦᱩᱭᱩᱜ ᱠᱟᱱᱟ ᱡᱮᱥᱮ ᱠᱟᱴᱤᱡ ᱠᱟᱴᱤᱡ ᱱᱟᱞᱤ ᱥᱚᱦᱚᱨ ᱨᱮᱫᱚ ᱠᱟᱴᱤᱡ ᱠᱟᱴᱤᱡ ᱚᱱᱠᱟ ᱢᱤ-ᱢᱤᱫ ᱜᱚᱴᱮᱱ ᱵᱤᱞᱰᱤᱝ ᱠᱚ ᱠᱷᱚᱱ ᱩᱰᱩᱠᱚᱜ ᱠᱟᱱᱟ ᱟᱨ ᱚᱱᱟ ᱫᱚ ᱢᱤᱫᱴᱮᱱ ᱱᱟᱹᱞᱤ ᱠᱷᱚᱱ ᱩᱰᱩᱠᱚᱜ ᱠᱟᱱᱟ ᱾ ᱚᱱᱟ ᱱᱟᱞᱤ ᱨᱮᱱᱟᱜ ᱫᱟᱜ ᱵᱟᱹᱭ ᱵᱟᱹᱭ ᱛᱮ ᱩᱰᱩᱠᱚᱜ ᱠᱟᱱᱟ ᱢᱤᱫᱴᱮᱡ ᱜᱟᱰᱟ ᱨᱮ ᱢᱮᱥᱟᱜ ᱠᱟᱱᱟ ᱟᱨ ᱚᱱᱠᱟᱜᱮ ᱟᱨᱦᱚᱸ ᱢᱮᱱᱟᱜᱼᱟ ᱠᱟᱹᱴᱤᱡ ᱠᱟᱹᱴᱤᱡ ᱜᱟᱰᱟ ᱚᱱᱟ ᱠᱷᱚᱱ ᱩᱰᱩᱠ ᱠᱟᱛᱮᱫ ᱞᱟᱹᱴᱩ ᱵᱟᱞᱟ ᱚᱱᱟ ᱜᱟᱰᱟ ᱨᱮ ᱢᱮᱥᱟᱜ ᱠᱟᱱᱟ ᱟᱨ ᱚᱱᱟᱨᱮ ᱢᱮᱥᱟ ᱠᱟᱛᱮᱱ ᱯᱷᱤᱨ ᱚᱱᱟ
ᱦᱮᱸ ᱦᱮᱸ ᱵᱚᱞᱮ ᱜᱟᱝᱜᱟ ᱱᱟᱫᱤ ᱠᱚ ᱟᱨᱦᱚᱸ ᱟᱭᱢᱟ ᱚᱱᱠᱟ ᱦᱮᱱᱟᱜ ᱜᱮᱭᱟ ᱜᱟᱰᱟ ᱵᱚᱞᱮ ᱛᱚ ᱚᱱᱟ ᱨᱮᱦᱚᱸ ᱛᱚ, ᱦᱮᱸᱢᱟ ᱨᱚᱲ ᱢᱮ
ᱦᱮᱸ ᱟᱨᱦᱚᱸ ᱧᱮᱞᱚᱜ ᱠᱟᱱᱟ ᱡᱮᱭᱥᱮ ᱠᱤ ᱟᱭᱢᱟ ᱰᱷᱮᱨ ᱜᱟᱰᱟ ᱚᱱᱠᱟ ᱢᱤᱞᱟᱹᱣ ᱤᱫᱤᱜ ᱠᱟᱱᱟ ᱟᱨ ᱰᱮᱢ ᱛᱟᱦᱮᱱᱚᱜ ᱠᱟᱱᱟ ᱛᱚ ᱰᱮᱢ ᱠᱚᱨᱮ ᱠᱷᱚᱱ ᱚᱱᱟ ᱠᱚᱨᱮ ᱠᱷᱚᱱ ᱡᱟᱦᱟᱸᱨᱮ ᱫᱟᱜ ᱨᱮᱱᱟᱜ ᱤᱭᱟᱹ ᱛᱟᱦᱮᱱᱚᱜ ᱠᱟᱱᱟ ᱠᱟᱱᱟ ᱠᱚᱢ ᱜᱮ ᱛᱟᱦᱮᱱᱚᱜ ᱠᱟᱱᱟ ᱡᱟᱦᱟᱸ ᱥᱮᱫ ᱛᱚ ᱚᱱᱛᱮ ᱠᱚ ᱮᱢᱟᱣᱠᱚ ᱠᱟᱱᱟ ᱟᱨ ᱚᱱᱟ ᱫᱟᱜ ᱜᱮ ᱩᱱᱠᱩ ᱠᱚ ᱧᱩᱭᱮᱫᱟ ᱛᱚ ᱚᱱᱟ ᱫᱚ ᱦᱚᱲᱢᱚ ᱨᱮ ᱯᱨᱚᱵᱷᱟᱵᱽ ᱯᱟᱲᱟᱜ ᱠᱟᱱᱟ ᱥᱮ ᱜᱟᱱᱫᱟ ᱫᱟᱜ ᱡᱚᱠᱷᱚᱱᱮ ᱧᱩᱭᱟ ᱛᱚ ᱩᱱᱤᱭᱟᱜ ᱦᱚᱲᱢᱚ ᱨᱮ ᱜᱟᱱᱫᱟ ᱮᱥᱟᱹᱨ ᱯᱟᱲᱟᱜᱼᱟ ᱾ ᱛᱚ ᱪᱮᱫ ᱞᱮᱠᱟᱭ ᱵᱩᱡᱷᱟᱹᱣᱟ ᱩᱱᱤ ᱛᱚ ᱚᱱᱟ ᱛᱮᱜᱮ ᱵᱚᱞᱮ ᱨᱩᱣᱟᱹ ᱠᱚ ᱧᱟᱢ ᱜᱚᱜ ᱮᱫ ᱵᱚᱱᱟ ᱾ ᱟᱨ ᱚᱱᱟ ᱮᱥᱠᱟᱨ ᱫᱚ ᱵᱟᱝ ᱠᱟᱱᱟ ᱟᱨᱦᱚᱸ ᱤᱭᱟᱹ ᱠᱚ ᱡᱮᱭᱥᱮ ᱠᱤ ᱧᱮᱞ ᱵᱚᱱ ᱤᱭᱟᱹ ᱨᱮᱱᱟᱝ ᱥᱟᱰᱮ ᱨᱮᱱᱟᱝ ᱯᱚᱨᱵᱷᱟᱣ ᱦᱚᱸ ᱯᱟᱲᱟᱜ ᱠᱟᱱᱟ ᱾
ᱦᱮᱸ
ᱡᱮᱭᱥᱮ ᱠᱤ ᱡᱟᱦᱟᱱᱟᱜ ᱱᱮᱛᱟᱨ ᱢᱟᱢ ᱵᱟᱲᱟᱭ ᱜᱮ ᱰᱤᱡᱮ ᱠᱚ ᱵᱚᱦᱩᱛ ᱠᱚ ᱪᱟᱹᱞᱩᱭᱮᱫ ᱠᱟᱱᱟ ᱟᱯᱮᱥᱮᱱ ᱠᱚ ᱪᱟᱹᱞᱩᱭᱟ ᱥᱮ ᱵᱟᱠᱚ ᱪᱟᱹᱞᱩᱭᱟ?
ᱦᱮᱸ ᱦᱮᱸ ᱪᱟᱹᱞᱩ ᱜᱮ ᱚᱱᱟ ᱦᱚᱸ ᱮᱠᱫᱚᱢ ᱯᱩᱨᱟᱹ ᱮᱠᱫᱚᱢ ᱯᱷᱩᱞ ᱥᱟᱣᱩᱱᱰ ᱨᱮ ᱾
ᱦᱮᱸ ᱟᱨ ᱡᱚᱠᱷᱚᱱ ᱯᱷᱩᱞ ᱥᱟᱣᱩᱱᱰ ᱨᱮᱠᱚ ᱪᱟᱹᱞᱩᱭᱟ ᱛᱚ ᱪᱮᱫ ᱡᱚᱛᱚ ᱦᱚᱲ ᱢᱤᱫ ᱞᱮᱠᱟᱛᱚ ᱵᱟᱵᱚᱱ ᱛᱟᱦᱮᱱᱚᱜ ᱠᱟᱱᱟ ᱾ ᱚᱠᱚᱭ ᱫᱚ ᱠᱚᱢ ᱡᱳᱨ ᱜᱮ ᱛᱟᱦᱮᱱᱚᱜ ᱠᱟᱱᱟ ᱚᱠᱚᱭ ᱫᱚ ᱛᱟᱠ ᱛᱣᱟᱨ ᱜᱮ ᱛᱟᱦᱮᱱᱚᱜ ᱠᱟᱱᱟ ᱛᱚ ᱡᱟᱸᱦᱟᱭ ᱠᱟᱢᱡᱳᱨ ᱧᱚᱜ ᱢᱮᱱᱟᱭᱟ ᱛᱚ ᱩᱱᱤᱫᱚ ᱵᱚᱦᱩᱛ ᱢᱚᱛᱞᱚᱵ ᱚᱱᱟ ᱯᱩᱨᱟᱹ ᱡᱟᱹᱥᱛᱤ ᱥᱟᱣᱩᱱᱰ ᱨᱮ ᱟᱸᱡᱚᱢ ᱞᱮᱠᱷᱟᱱ ᱡᱳᱨ ᱥᱟᱰᱮ ᱟᱸ ᱡᱚᱢ ᱞᱮᱠᱷᱟᱱ ᱛᱚ ᱩᱱᱤᱭᱟᱜ ᱦᱚᱲᱢᱚ ᱨᱮ ᱯᱨᱟᱵᱷᱟᱵᱽ ᱯᱟᱲᱟᱜ-ᱟ ᱡᱟᱦᱟᱸ ᱞᱮᱠᱟ ᱞᱩᱛᱩᱨ ᱨᱮ ᱯᱨᱟᱵᱷᱟᱵᱽ ᱯᱟᱲᱟᱜ-ᱟ, ᱥᱮ ᱚᱱᱟ ᱠᱚᱲᱟᱢ ᱨᱮ ᱯᱟᱨᱵᱷᱟᱣ ᱯᱟᱲᱟᱜ-ᱟ ᱟᱨ ᱠᱚᱲᱟᱢ ᱠᱚᱨᱮ ᱯᱟᱨᱵᱷᱟᱣ ᱯᱟᱲᱟᱣ ᱞᱮᱱ ᱠᱷᱟᱱ ᱛᱚ ᱩᱱᱤ ᱫᱚ ᱩᱱᱤ ᱫᱚ ᱵᱩᱡᱽ ᱠᱟᱜ ᱢᱮ ᱛᱷᱟᱠᱟᱜ ᱟᱢ ᱛᱷᱟᱠᱟᱜ-ᱟᱭ ᱚᱸᱰᱮ ᱠᱷᱚᱱ ᱜᱮ᱾
ᱦᱮᱸ ᱩᱱᱤ ᱫᱚ ᱦᱟᱴ
ᱟᱨᱜᱮ ᱦᱮᱸ ᱛᱚ ᱚᱱᱟ ᱦᱟᱨᱴ ᱮᱴᱮᱠ ᱨᱮᱱᱟᱜ ᱡᱟᱫᱟ ᱪᱟᱱᱥ ᱛᱟᱦᱮᱱᱚᱜ ᱠᱟᱱᱟ᱾ ᱦᱮᱸ ᱟᱨᱦᱚᱸ ᱱᱚᱣᱟ ᱯᱟᱨᱫᱩᱥᱚᱱ ᱵᱚᱱ ᱧᱮᱞ ᱞᱮᱠᱷᱟᱱ ᱪᱮᱠᱟ ᱦᱟᱥᱟ ᱛᱮᱦᱚᱸ ᱦᱩᱭᱩᱜ ᱠᱟᱱ ᱜᱮᱭᱟ ᱦᱟᱥᱟ ᱨᱮᱦᱚᱸ ᱯᱟᱨᱫᱩᱥᱚᱱ ᱯᱷᱮᱭᱞᱟᱜ ᱠᱟᱱ ᱜᱮᱭᱟ᱾
ᱦᱩᱸ
ᱦᱟᱥᱟ ᱨᱮᱫᱚ ᱱᱤᱝᱠᱟ ᱛᱮᱵᱚᱱ ᱧᱮᱞ ᱫᱟᱲᱮᱭᱟᱜ-ᱟ ᱮ ᱪᱮ ᱯᱞᱟᱥᱴᱤᱠ ᱱᱮᱛᱟᱨ ᱢᱟ ᱯᱞᱟᱥᱴᱤᱠ ᱨᱮᱜᱮ ᱡᱟᱦᱟᱱᱟᱜ ᱠᱚ ᱮᱢᱚᱜ ᱠᱟᱱ ᱥᱟᱢᱟᱱ ᱠᱚᱦᱚᱸ, ᱯᱞᱟᱥᱴᱤᱠ ᱨᱮᱠᱚ ᱮᱢᱚᱜ ᱠᱟᱱᱟ ᱟᱨ ᱚᱱᱟ ᱫᱚ ᱟᱵᱚ ᱡᱟᱦᱱᱟᱜ ᱜᱮ ᱵᱩᱱ ᱦᱟᱛᱷᱟᱣ ᱟᱹᱜᱩ ᱠᱮᱫᱟ ᱟᱨ ᱡᱚᱢ ᱠᱮᱫᱟ ᱵᱩᱱ ᱟᱨ ᱯᱞᱟᱥᱴᱤᱠ ᱫᱚ ᱥᱤᱫᱷᱟᱹ ᱤᱭᱟᱹ ᱥᱮᱫ ᱨᱮᱢ ᱜᱤᱰᱤ ᱠᱟᱜ-ᱟ ᱵᱟᱲᱜᱮ ᱥᱮᱫ ᱮᱢ ᱜᱤᱰᱤ ᱠᱟᱜ-ᱟ᱾ ᱡᱟᱦᱟᱸ ᱠᱚᱥᱮᱜ ᱵᱚᱱ ᱪᱟᱥᱟ ᱦᱮᱸ ᱡᱟᱦᱟᱸ ᱨᱮᱜᱮ ᱵᱚ ᱜᱤᱰᱤ ᱠᱟᱜ-ᱟ ᱚᱱᱛᱮ ᱵᱟᱲᱜᱮ ᱨᱮᱵᱚ ᱜᱤᱰᱤ ᱠᱟᱜ-ᱟ ᱥᱮ ᱠᱷᱮᱛ ᱨᱮᱵᱚᱱ ᱜᱤᱰᱤ ᱠᱟᱜ ᱠᱟᱱᱟ᱾ ᱟᱨᱦᱚᱸ ᱛᱷᱚᱲᱮ ᱫᱤᱱ ᱡᱮᱭᱥᱮ ᱠᱤ ᱤᱭᱟᱹ ᱛᱤᱭᱳᱜᱚᱜ ᱠᱟᱱᱟ ᱪᱟᱥᱟ ᱫᱤᱱ ᱛᱤᱭᱳᱜᱚᱜ ᱠᱟᱱᱟ ᱟᱨ ᱚᱱᱟ ᱠᱷᱮᱛ ᱵᱚᱱ ᱥᱤᱭᱮᱫᱟ, ᱚᱸᱰᱮ ᱵᱚᱱ ᱨᱚᱦᱚᱭᱮᱫᱟ ᱦᱳᱲᱳ ᱵᱚᱱ ᱨᱚᱦᱚᱭᱫᱟ ᱥᱮ ᱱᱚᱣᱟ ᱥᱚᱵᱽᱡᱤ ᱠᱚᱵᱚᱱ ᱨᱚᱦᱚᱭ ᱫᱟ ᱡᱮᱭᱥᱮ ᱦᱳᱭᱱᱟ ᱵᱷᱤᱱᱰᱤ ᱠᱚ ᱟᱹᱞᱩ ᱠᱚ ᱴᱟᱢᱟᱴᱟᱨ ᱠᱚ ᱵᱮᱸᱜᱟᱱ ᱠᱚ ᱟᱫᱚ ᱚᱱᱟ ᱫᱚ ᱚᱱᱟ ᱦᱟᱥᱟ ᱠᱷᱚᱡ ᱜᱮ ᱵᱮᱱᱟᱜ ᱠᱟᱱᱟ᱾ ᱟᱨᱦᱚᱸ ᱚᱱᱟ ᱨᱮᱱᱟᱜ ᱵᱚᱱ ᱡᱚᱢ ᱫᱟ ᱛᱚ ᱚᱱᱟ ᱛᱮᱦᱚᱸ ᱟᱵᱚ ᱢᱤᱜᱴᱟᱝ ᱤᱭᱟᱹ ᱯᱚᱨᱵᱷᱟᱵᱽ ᱯᱟᱲᱟᱣ ᱵᱚᱱ ᱠᱟᱱᱟ᱾ ᱦᱮᱸ᱾ ᱟᱨ ᱚᱱᱛᱮ ᱟᱯᱮ ᱥᱮᱱ ᱪᱮᱜ ᱠᱚᱛᱮᱢ ᱧᱮᱞ ᱠᱟᱫᱟ ᱡᱮ ᱡᱟᱹᱥᱛᱤ ᱯᱟᱨᱫᱩᱥᱚᱱ ᱤᱭᱟᱹᱜ ᱠᱟᱱᱟ ᱯᱟᱥᱱᱟᱜ ᱠᱟᱱᱟ ᱚᱱᱟ ᱟᱢᱦᱚᱸ ᱟᱯᱮ ᱥᱮᱱᱟᱜ ᱞᱟᱹᱭ ᱢᱮ?
ᱦᱮᱸ ᱟᱨ ᱱᱮᱛᱟᱨ ᱱᱚᱛᱮᱱᱟᱜ ᱱᱚᱛᱮ ᱵᱚᱞᱮ ᱟᱞᱮᱥᱮᱫ ᱢᱚᱛᱚ ᱫᱚ ᱵᱟᱝ ᱜᱚᱴᱟ ᱫᱩᱱᱤᱭᱟᱹᱟᱹ ᱨᱮᱜᱮ, ᱱᱤᱛᱳᱜ ᱵᱚᱱ ᱧᱮᱞᱫᱟ ᱡᱟᱦᱱᱟᱜ ᱜᱮ ᱠᱚ ᱪᱟᱥ ᱫᱟ ᱛᱚ ᱪᱟᱥ ᱜᱷᱟᱹᱲᱤᱡ ᱚᱱᱟ ᱪᱮᱜ ᱠᱷᱟᱫᱽ ᱠᱚ ᱞᱟᱜᱟᱣᱫᱟ, ᱰᱤᱭᱮ ᱯᱤ, ᱩᱨᱤᱭᱟ ᱟᱨᱦᱚᱸ ᱪᱮᱜ ᱠᱚ ᱧᱩᱛᱩᱢ ᱦᱮᱱᱟᱜ-ᱟ ᱡᱚᱱᱰᱨᱟ ᱨᱚᱦᱚᱭ ᱜᱷᱟᱹᱲᱤᱡ ᱦᱚᱸ ᱚᱱᱟ ᱯᱳᱲᱟᱜ ᱠᱷᱟᱫᱽ ᱟᱨᱚ ᱦᱩᱲᱩᱢ ᱟᱯᱷᱚᱨᱟ ᱥᱮ ᱨᱚᱦᱚᱭᱟᱢ ᱩᱱ ᱜᱷᱟᱹᱲᱤᱡ ᱦᱚᱸ ᱚᱱᱟ ᱠᱷᱟᱫᱽ ᱛᱩ ᱚᱱᱟ ᱠᱷᱟᱫᱽ ᱞᱟᱜᱟᱣ ᱠᱟᱛᱮᱜ ᱨᱮᱦᱚᱸ ᱤᱭᱟᱹ ᱠᱷᱮᱛ ᱨᱮᱱᱟᱜ ᱚᱱᱟ ᱦᱟᱥᱟ ᱠᱚ ᱤᱭᱟᱹᱜ ᱠᱟᱱᱟ ᱥᱮ ᱯᱨᱚᱵᱷᱟᱵᱤᱛᱚᱜ ᱠᱟᱱᱟ ᱛᱚ ᱚᱱᱟ ᱨᱮᱱ ᱦᱮᱸ ᱚᱱᱟ ᱨᱮᱱ ᱛᱤᱱᱟᱹᱜ ᱦᱮᱱᱟᱜ ᱠᱚᱣᱟ ᱩᱝᱠᱩ ᱞᱮᱸᱰᱮᱫ ᱠᱩ ᱦᱟᱹᱠᱩ ᱠᱚ ᱨᱚᱴᱮ ᱠᱚ ᱪᱮᱫ ᱠᱚ ᱢᱮᱱᱟ ᱠᱷᱮᱛ ᱨᱮᱱ ᱤᱭᱟᱹ ᱤᱭᱟᱹ ᱦᱳᱲᱳ ᱢᱟᱱᱮ ᱠᱤ ᱠᱷᱟᱫᱽ ᱞᱮᱠᱟᱜᱮ ᱩᱱᱠᱩ ᱦᱚᱸ ᱢᱤᱫᱴᱮᱜ ᱠᱚ ᱠᱟᱹᱢᱤᱭᱮᱫᱟ᱾ ᱦᱳᱲᱳ ᱠᱚ ᱦᱟᱨᱟᱜ ᱞᱟᱹᱜᱤᱫ ᱛᱮ ᱩᱝᱠᱩ ᱢᱤᱫ ᱴᱮᱜ ᱯᱳᱥᱟᱠ